ᱡᱚᱦᱟᱨ ᱜᱮ
ᱦᱮᱸ ᱟᱸᱡᱚᱢᱚᱜ ᱠᱟᱱᱟ ᱛᱚ ᱱᱟᱯᱟᱭ ᱛᱮ?
ᱦᱳᱭ ᱟᱸᱡᱚᱢᱮᱭᱟ᱾
ᱦᱮᱸ ᱮ ᱜᱚᱝᱠᱮ ᱛᱟᱦᱚᱞᱮ ᱱᱤᱭᱟᱹ ᱥᱚᱢᱚᱭ ᱫᱚ ᱱᱟᱯᱟᱭ ᱵᱟᱲᱟ ᱜᱮᱛᱚ?
ᱦᱳᱭ ᱱᱟᱯᱟᱭ ᱵᱟᱲᱟ ᱜᱤ ᱡᱚᱛᱚ ᱦᱚᱲᱜᱮ ᱱᱟᱯᱟᱭ ᱵᱟᱲᱟ ᱜᱮ ᱟᱯᱮ ᱜᱮ ᱪᱮᱫ ᱞᱮᱠᱟ ᱢᱮᱱᱟᱜᱯᱮᱭᱟ ᱚᱲᱟᱜ ᱨᱮᱱ?
ᱦᱮᱸ ᱟᱞᱮ ᱦᱚᱸ ᱱᱟᱯᱟᱭ ᱜᱮ ᱢᱮᱱᱟᱜ ᱞᱮᱭᱟ ᱱᱤᱭᱟᱹ ᱥᱚᱢᱚᱭ ᱫᱚ ᱦᱮᱸ᱾
ᱚ ᱦᱳᱭ ᱚᱱᱛᱮᱭ ᱥᱤᱛᱩᱝ ᱟᱠᱟᱫᱟ?
ᱦᱮᱸ ᱜᱚᱝᱠᱮ ᱱᱚᱛᱮ ᱥᱮᱛᱳᱝ ᱫᱚᱭ ᱥᱮᱛᱳᱝ ᱠᱟᱫᱟ ᱾ ᱥᱮᱛᱟᱜ ᱵᱟᱨ ᱠᱟᱹᱴᱤᱡ ᱫᱟᱜ ᱡᱚᱨᱚᱜ ᱠᱟᱱ ᱛᱟᱦᱮᱸᱫ, ᱟᱫᱚ ᱱᱤᱛᱚᱜ ᱫᱚ ᱫᱟᱜ ᱛᱚ ᱵᱟᱭ ᱡᱚᱨᱚᱜ ᱠᱟᱱᱟ ᱦᱮᱸ ᱾
ᱦᱩᱸ ᱱᱚᱛᱮ ᱦᱚᱸᱭ ᱱᱚᱛᱮ ᱦᱚᱸᱭ, ᱥᱮᱛᱳᱝ ᱠᱟᱜᱼᱟ, ᱟᱹᱰᱤ ᱡᱳᱨ ᱜᱮ ᱾
ᱚᱸ᱾
ᱠᱟᱡᱟᱠ ᱮ ᱥᱮᱛᱳᱝ ᱠᱟᱜ ᱼᱟ ᱾
ᱦᱮᱸ ᱦᱮᱸ ᱛᱟᱦᱚᱞᱮ ᱜᱚᱝᱠᱮ ᱤᱭᱟᱹ, ᱦᱳᱲᱳ ᱫᱚᱯᱮ ᱨᱚᱦᱚᱭ ᱪᱟᱵᱟ ᱠᱟᱫᱟ?
ᱦᱚᱭ ᱨᱚᱦᱚᱭ ᱫᱚ ᱟᱹᱣᱨᱤ ᱪᱟᱵᱟᱼᱟ, ᱢᱮᱱᱟᱜ ᱜᱮᱭᱟ ᱛᱷᱚᱲᱟᱜᱟᱱ ᱠᱟᱹᱴᱤᱡ ᱾
ᱚᱻ᱾
ᱜᱚᱝᱠᱮ ᱟᱯᱮ ᱚᱱᱛᱮ ᱪᱮᱫ ᱠᱚ, ᱦᱳᱲᱳ ᱯᱮ ᱨᱚᱦᱚᱭ ᱜᱮᱭᱟ?
ᱦᱮᱸ ᱜᱚᱢᱠᱮ ᱟᱞᱮ ᱥᱮᱫ ᱫᱚ, ᱦᱳᱲᱳ ᱠᱚᱫᱚ ᱮᱢᱱᱤ ᱵᱟᱹᱭᱦᱟᱹᱲ ᱠᱚᱫᱚ, ᱡᱟᱦᱟᱢᱚᱱ ᱚᱱᱟ, ᱵᱤᱵᱤ ᱮᱜᱟᱨᱚ ᱡᱟᱦᱟᱸ ᱠᱚ ᱢᱮᱛᱟᱜ ᱠᱟᱱᱟ ᱾
ᱦᱩᱸ
ᱦᱮᱸ ᱚᱱᱟ ᱦᱳᱲᱳ ᱨᱚᱦᱚᱭ ᱜᱮᱭᱟᱞᱮ ᱟᱨ ᱵᱟᱹᱛ ᱠᱚᱫᱚ ᱮᱢᱱᱤ ᱪᱚᱞᱞᱤᱥ ᱪᱚᱞᱞᱤᱥ ᱯᱚᱸᱭᱛᱟᱞᱞᱤᱥ ᱫᱤᱱ, ᱨᱮᱱᱟᱜ ᱡᱟᱦᱟᱸ ᱦᱩᱲᱩ ᱚᱱᱟ ᱠᱚ ᱦᱮᱸ᱾
ᱮᱦᱩᱸ ᱾
ᱚ ᱚᱱᱠᱟᱱᱟᱜ ᱦᱤᱥᱟᱹᱵ ᱛᱮᱜᱮ, ᱨᱚᱦᱚᱭ ᱵᱟᱲᱟ ᱦᱳᱭᱳᱜᱼᱟ ᱾
ᱪᱮᱫ ᱠᱚ ᱧᱩᱛᱩᱢ ᱦᱳᱲᱳ ᱠᱚᱨᱮᱱᱟᱜ, ᱦᱳᱲᱳ ᱠᱚᱨᱮᱱᱟᱜ ᱧᱩᱛᱩᱢ ᱪᱮᱫ?
ᱦᱮᱸ ᱱᱮᱛᱟᱨ ᱫᱚ ᱜᱚᱝᱠᱮ ᱱᱮᱛᱟᱨ ᱫᱚ, ᱱᱟᱣᱟ ᱱᱟᱣᱟ ᱦᱳᱲᱳ ᱦᱮᱡ ᱠᱟᱱᱟ ᱛᱚ, ᱡᱮᱢᱚᱱ ᱟᱹᱰᱤ ᱠᱤᱪᱷᱩ᱾ ᱠᱤᱪᱷᱩ ᱜᱮ ᱦᱳᱲᱳ ᱢᱮᱱᱟᱜᱼᱟ, ᱛᱟᱦᱚᱞᱮ ᱥᱤᱱᱫᱩ ᱠᱚ ᱟᱞᱞᱟ ᱠᱚ ᱢᱮᱱᱟᱜᱼᱟ, ᱟᱹᱰᱤ ᱠᱤᱪᱷᱩ ᱢᱮᱱᱟᱜᱼᱟ ᱾ ᱛᱟᱦᱚᱞᱮ ᱱᱮᱛᱟᱨ ᱫᱚ ᱵᱩᱡᱮᱫ ᱜᱮᱭᱟ ᱵᱤᱱ, ᱢᱟᱱᱮ ᱦᱳᱲᱳ ᱫᱚ ᱮᱠᱤ ᱜᱮ ᱦᱳᱭᱳᱜᱼᱟ, ᱧᱩᱛᱩᱢ ᱛᱮᱜ ᱠᱚ ᱯᱟᱞᱴᱟᱣ ᱠᱟᱜᱼᱟ, ᱦᱮᱸ ᱥᱮ ᱵᱟᱝ? ᱛᱟᱦᱚᱞᱮ ᱚᱱᱠᱟ ᱦᱤᱥᱟᱹᱵᱽ ᱛᱮᱜᱮ ᱦᱳᱭᱳᱜᱼᱟ, ᱟᱯᱮ ᱫᱚ ᱛᱟᱦᱚᱞᱮ ᱜᱚᱝᱠᱮ ᱪᱮᱫ ᱠᱚ ᱦᱳᱲᱳ ᱯᱮ ᱨᱚᱦᱚᱭᱟ?
ᱟᱞᱮ ᱫᱚ ᱱᱚᱛᱮ ᱨᱚᱦᱚᱭᱟ ᱤᱭᱟᱹ, ᱥᱚᱨᱱᱚ ᱦᱳᱲᱳ ᱧᱩᱛᱩᱢ ᱢᱮᱱᱟᱜᱼᱟ ᱾
ᱦᱩᱸ, ᱦᱩᱸ, ᱦᱩᱸ ᱾
ᱟᱨ ᱱᱤᱨᱚᱧᱡᱚᱱ ᱟᱨ ᱢᱤᱫᱴᱮᱱ ᱢᱮᱱᱟᱜᱼᱟ᱾ ᱵᱟᱥ ᱯᱷᱚᱞ ᱦᱳᱲᱳ ᱡᱮᱴᱟ ᱠᱟᱹᱴᱤᱡ ᱠᱟᱹᱴᱤᱡ᱾
ᱦᱮᱸ ᱦᱮᱸ ᱫᱟᱱᱟ ᱜᱩᱲᱤ ᱢᱮᱛᱟ ᱠᱚᱣᱟ, ᱡᱟᱦᱟᱸ ᱠᱚ ᱢᱮᱛᱟᱜ ᱠᱟᱱᱟ, ᱦᱳᱭ ᱦᱮᱸ᱾
ᱟᱨᱚ ᱯᱟᱹᱨᱤ ᱦᱩᱲᱩ ᱢᱟᱱᱮ ᱚᱱᱮ ᱩᱥᱟᱹᱨᱟ ᱛᱮ, ᱵᱤᱞᱤ ᱡᱮᱴᱟ ᱚᱱᱮ ᱵᱮᱱ ᱢᱮᱱᱮᱫ ᱠᱟᱱ᱾ ᱚᱱᱟ ᱠᱚ ᱦᱳᱲᱳ, ᱟᱨᱚ ᱚᱱᱟ ᱥᱟᱵ ᱦᱚᱭ᱾ ᱦᱚᱭ ᱟᱨᱚ ᱥᱟᱫᱟ ᱥᱚᱨᱱᱚ᱾
ᱦᱩᱸ᱾
ᱥᱟᱫᱟ ᱥᱚᱨᱱᱚ ᱡᱟᱦᱟ ᱠᱚ ᱢᱮᱛᱟᱜ ᱠᱟᱱ ᱡᱮᱴᱟ ᱚᱱᱟ᱾
ᱦᱮᱸ ᱦᱮᱸ ᱦᱮᱸ, ᱦᱳᱭ ᱟᱨ ᱢᱤᱫᱴᱮᱱ ᱫᱚ ᱟᱨᱟᱜ᱾ ᱜᱮᱭᱟ ᱦᱮᱸ ᱴᱷᱤᱠ᱾
ᱟᱪᱪᱷᱟ ᱚᱱᱛᱮ ᱚᱱᱟ ᱟᱨᱟᱜ ᱦᱳᱲᱳ ᱠᱚ, ᱨᱚᱦᱚᱭ ᱵᱟᱲᱟᱭ ᱜᱮᱭᱟᱯᱮ ᱚᱱᱛᱮ?
ᱦᱮᱸ ᱜᱚᱝᱠᱮ ᱟᱞᱮ ᱥᱮᱫ ᱦᱚᱸ ᱚᱱᱟ, ᱥᱚᱨᱱᱚ ᱫᱚ ᱵᱟᱹᱞᱤᱧ ᱞᱟᱹᱭ ᱞᱮᱫᱟ ᱠᱤᱱᱛᱩ ᱥᱚᱨᱱᱚ ᱦᱳᱲᱳ ᱫᱚ ᱨᱚᱦᱚᱭ ᱟᱠᱚ, ᱟᱞᱮ ᱥᱮᱫ ᱦᱚ ᱥᱚᱨᱱᱚ ᱫᱚ ᱦᱮ᱾
ᱦᱮᱸ,
ᱟᱫᱚ ᱚᱱᱮ ᱚᱱᱟ ᱡᱟᱦᱟᱸ ᱤᱭᱟᱹ ᱞᱤᱧ ᱞᱟᱹᱭ ᱠᱮᱫᱟ, ᱚᱱᱟ ᱵᱤᱵᱤ ᱟᱜᱟᱨ ᱨᱮ ᱡᱟᱦᱟᱸ᱾ ᱚᱱᱟ ᱦᱳᱲᱳ ᱫᱚ ᱱᱤᱛᱚᱜ ᱫᱚ, ᱟᱞᱮ ᱥᱮᱫ ᱢᱟ ᱵᱷᱟᱹᱜᱮ ᱠᱚ ᱨᱚᱦᱚᱭᱟᱠᱚ ᱟᱫᱚ ᱚᱱᱟ ᱫᱚ᱾ ᱮᱢᱱᱤ ᱦᱳᱲᱳ ᱠᱟᱹᱴᱤᱡ ᱜᱟᱱ ᱨᱮᱦᱚᱸ, ᱢᱟᱱᱮ ᱵᱟᱝ ᱡᱷᱟᱹᱞᱟ᱾ ᱢᱟᱱᱮ ᱠᱟᱹᱴᱤᱡ ᱧᱚᱜ ᱜᱮᱭᱟ ᱜᱮᱲᱟ ᱧᱚᱜ ᱜᱮᱭᱟ, ᱛᱟᱦᱚᱞᱮ ᱚᱱᱟ ᱦᱩᱲᱩ ᱫᱚ ᱮᱠᱷᱚᱱ ᱯᱷᱚᱞᱚᱱ ᱦᱚᱸ ᱵᱷᱟᱜᱤ ᱜᱮ ᱦᱩᱭᱩᱜᱼᱟ ᱟᱨ ᱟᱸᱻ ᱫᱟᱢ ᱠᱚᱦᱚᱸ ᱢᱚᱴᱟᱢᱩᱴᱤ ᱛᱟᱦᱮᱸᱱ ᱜᱮᱭᱟ ᱟ ᱦᱳᱲᱳ ᱫᱚ ᱦᱟᱢᱟᱞ ᱜᱮᱭᱟ, ᱛᱟᱦᱚᱞᱮ ᱚᱱᱟ ᱦᱳᱲᱳ ᱫᱚ ᱮᱠᱷᱚᱱ ᱫᱚ ᱟᱞᱮ ᱥᱮᱫ ᱫᱚ ᱦᱟᱸᱜ ᱪᱟᱹᱞᱩ ᱵᱷᱟᱜᱤ ᱜᱮ ᱢᱮᱱᱟᱜᱼᱟ, ᱟᱨ ᱫᱟᱢᱟ ᱜᱩᱲᱤ ᱠᱚᱫᱚ ᱡᱟᱦᱟᱸ ᱠᱚ ᱮᱸ ᱞᱟᱹᱭ ᱠᱮᱫᱟ ᱵᱤᱱ ᱚᱱᱟ ᱠᱚᱦᱚᱸ ᱨᱚᱦᱚᱭᱟᱞᱮ ᱵᱷᱟᱜᱮ ᱜᱮᱭᱟ ᱱᱚᱛᱮ ᱫᱚ ᱟᱫᱚ ᱮᱸᱻᱢ, ᱠᱟᱞᱚᱢ ᱚᱱᱟ ᱞᱟᱦᱟ ᱵᱚᱥ ᱥᱚᱨ ᱚᱱᱟ ᱞᱟᱦᱟ ᱵᱚᱥᱚᱨ ᱚᱱᱟ ᱫᱟᱢ ᱥᱮᱨᱚᱠᱚᱢ ᱵᱟᱝ ᱛᱟᱦᱮᱸᱜ ᱠᱟᱱᱟ ᱛᱟᱦᱚᱞᱮ ᱚᱱᱟ ᱠᱷᱟᱹᱛᱤᱨᱻ ᱵᱟᱞᱮ ᱮᱸᱻ ᱢᱟᱱᱮ ᱱᱤᱭᱟᱹ ᱪᱟᱞᱟᱣ ᱵᱚᱪᱷᱚᱨ ᱛᱚ ᱵᱚᱨᱥᱟ ᱫᱚᱢᱮ ᱛᱟᱦᱚᱞᱮ ᱨᱚᱦᱚᱭ ᱫᱚ ᱨᱚᱦᱚᱭ ᱦᱩᱭ ᱞᱮᱱᱟ ᱫᱟᱢ ᱱᱤᱭᱟᱹ ᱵᱟᱨ ᱫᱚ ᱵᱷᱟᱜᱮ ᱜᱮ ᱛᱟᱦᱮᱸᱜ ᱠᱟᱱᱟ ᱯᱚᱸᱪᱟᱥᱤ ᱱᱚᱵᱵᱳᱭ ᱠᱟᱛᱮᱫ ᱨᱮᱴ ᱞᱮ ᱧᱟᱢ ᱞᱮᱫᱟ᱾ ᱟᱫᱚ ᱱᱤᱭᱟᱹ ᱵᱟᱨ ᱦᱚᱸ ᱚᱝᱠᱟ ᱴᱟᱨᱜᱮᱴ ᱫᱚ ᱢᱮᱱᱟᱜᱼᱟ ᱠᱚᱢ ᱵᱮᱥᱤ ᱦᱳᱲᱳ ᱦᱮᱸ᱾
ᱚᱱᱟ ᱤᱭᱟᱹ ᱫᱚ ᱦᱳᱲᱳ ᱫᱚ ᱢᱟᱱᱮ ᱪᱮᱫ ᱞᱮᱠᱟ ᱚᱱᱛᱮ ᱫᱚ ᱢᱚᱱ ᱦᱤᱥᱟᱹᱵ ᱛᱮ ᱥᱮ ᱪᱮᱫ ᱞᱮᱠᱟ ᱚᱱᱟ ᱠᱚ ᱧᱮᱞ ᱮᱫᱟ?
ᱚᱻ ᱦᱳᱲᱳ ᱫᱚ ᱱᱚᱛᱮ ᱫᱚ ᱢᱟᱱᱮ ᱮᱸᱻ ᱪᱮᱫᱠᱟ ᱢᱚᱭᱻ ᱪᱮᱫ ᱵᱤᱱ ᱞᱟᱹᱭ ᱠᱮᱫᱟ?
ᱪᱮᱜᱠᱟ ᱢᱚᱱ ᱠᱚ ᱟᱹᱠᱷᱨᱤᱧ ᱵᱟᱲᱟᱭᱟ?
ᱚ ᱟᱹᱠᱷᱨᱤᱧ ᱫᱚ ᱢᱟᱱᱮ ᱚᱱᱟ ᱤᱭᱟᱹ ᱛᱮ ᱠᱚ ᱠᱩᱭᱤᱱᱴᱮᱞ ᱦᱤᱥᱟᱹᱵ ᱛᱮᱜᱮ᱾
ᱚᱻ ᱟᱞᱮ ᱫᱚ ᱱᱚᱛᱮ ᱫᱚ ᱟᱞᱮ ᱱᱚᱛᱮ ᱫᱚ ᱚᱱᱮ, ᱢᱚᱱ ᱦᱤᱥᱟᱹᱵ ᱛᱮ ᱡᱮᱢᱚᱱ ᱪᱚᱞᱞᱤᱥ ᱠᱤᱞᱳ ᱨᱮ᱾
ᱦᱮᱸ ᱦᱮᱸ, ᱚ ᱪᱚᱞᱞᱤᱥ ᱠᱤᱞᱳ ᱨᱮ ᱮᱠ ᱢᱚᱱ᱾
ᱦᱮᱸ ᱦᱮᱸ ᱢᱤᱜ ᱢᱚᱱ ᱛᱚ ᱚᱱᱟ ᱦᱤᱥᱟᱹᱵ ᱛᱮᱞᱮ ᱚ ᱢᱟᱱᱮ ᱟᱠᱷᱨᱤᱧᱚᱜ-ᱟ ᱢᱟᱱᱮ ᱥᱚᱨᱱᱚ ᱦᱚᱲᱩ ᱠᱚᱫᱚ ᱢᱟᱴᱟ ᱢᱩᱴᱤ ᱪᱟᱞᱟᱜᱼᱟ ᱟᱴᱥᱚ ᱴᱟᱠᱟ, ᱪᱷᱚᱥᱚ, ᱥᱟᱛᱥᱚ ᱴᱟᱠᱟ ᱢᱚᱱ ᱟᱨ ᱚᱱᱮ ᱠᱟᱹᱴᱤᱡ ᱦᱩᱲᱩ ᱡᱮᱴᱟᱧ ᱢᱮᱱ ᱠᱮᱜ-ᱟ ᱵᱟᱥᱯᱚ ᱦᱩᱲᱩ ᱚᱱᱟ ᱫᱚ ᱪᱟᱞᱟᱜ-ᱟ ᱚᱝᱠᱟ ᱫᱩᱦᱟᱡᱟᱨ ᱴᱟᱠᱟ ᱢᱚᱱ ᱢᱟᱻ ᱟᱨ ᱱᱤᱛᱚᱜ ᱥᱤᱡᱤᱱ ᱫᱚ ᱪᱟᱞᱟᱜ ᱠᱟᱱᱟ ᱛᱤᱱᱦᱟᱡᱟᱨ ᱴᱟᱠᱟ ᱢᱚᱱ᱾
ᱚ ᱢᱟᱱᱮ, ᱚ ᱦᱮᱸ ᱦᱮᱸ, ᱚ ᱛᱟᱦᱚᱞᱮ ᱚᱝᱠᱟ ᱢᱟᱱᱮ ᱟᱯᱮ ᱫᱚ ᱚᱱᱟ ᱦᱮᱸ ᱞᱟᱹᱭ
ᱨᱟᱠᱟᱵ ᱨᱟᱠᱟᱵ ᱡᱮᱢᱚᱱ ᱦᱩᱲᱩ ᱵᱚᱱ ᱨᱟᱠᱟᱵ ᱛᱚᱨᱟᱭᱟ ᱛᱚ ᱨᱟᱠᱟᱵ ᱥᱚᱸᱜᱮ ᱛᱮᱫᱚ ᱦᱩᱲᱩ ᱫᱚ ᱵᱟᱝ ᱫᱟᱢ ᱜᱚᱫᱚᱜ ᱢᱟᱱᱮ ᱩᱱ ᱡᱚᱠᱷᱚᱱ ᱡᱚᱛᱚ ᱦᱚᱲ ᱠᱚ ᱟᱠᱠᱷᱨᱤᱤᱧᱟ ᱛᱚ, ᱛᱚ ᱩᱱ ᱛᱮ ᱫᱚ ᱵᱟᱝ ᱫᱟᱢᱚᱜᱼᱟ ᱟᱨ ᱱᱮ ᱱᱤᱛᱚᱜ ᱫᱚ ᱦᱚᱸᱜ-ᱚᱭ ᱡᱮᱢᱚᱱ ᱦᱩᱲᱩ ᱱᱤᱛᱚᱜ ᱫᱚ ᱫᱟᱢᱚᱜᱼᱟ, ᱱᱤᱛᱚᱜ ᱫᱚ ᱦᱚᱲ ᱡᱟᱹᱥᱛᱤ ᱵᱟᱠᱚ ᱟᱹᱠᱷᱨᱤᱧᱟ᱾ ᱛ ᱱᱮᱛᱚᱜ ᱫᱚ
ᱦᱮᱸ ᱦᱮᱸ ᱦᱮᱸ, ᱦᱮᱸ ᱟᱫᱚ ᱢᱤᱫᱴᱮᱱ ᱧᱮ ᱧᱮᱞ ᱵᱤᱱ ᱟᱹᱵᱤᱱ ᱚᱱᱟ ᱡᱚᱠᱷᱚᱡ ᱜᱮ ᱢᱟᱱᱮ ᱵᱷᱟᱫᱚᱨ ᱵᱚᱸᱜᱟ ᱡᱚᱠᱷᱚᱡ ᱦᱳᱲᱳ ᱱᱟᱜ ᱫᱟᱢ ᱫᱚ ᱮᱠᱴᱩ ᱨᱮᱦᱚᱸ ᱵᱟᱹᱲᱛᱤᱜᱼᱟ ᱦᱮᱸ, ᱩᱱᱫᱚ ᱟᱵᱚ ᱥᱚᱵᱟᱜ ᱫᱚ ᱮᱠᱴᱩ ᱴᱟᱱ ᱦᱚᱸ ᱫᱚᱢᱮ ᱯᱟᱲᱟᱜ ᱜᱮᱭᱟ, ᱛᱟᱦᱚᱞᱮ ᱯᱚᱭᱥᱟ ᱯᱟᱛᱤ ᱠᱚᱨᱮᱱᱟᱜ ᱦᱚᱸ, ᱟᱸ ᱛᱟᱦᱚᱞᱮ ᱚᱱᱟ ᱦᱤᱥᱟᱹᱵ ᱛᱮ ᱫᱚ ᱦᱳᱲᱳ ᱫᱚ ᱢᱤᱫᱴᱟᱝ ᱫᱟᱢ ᱫᱚ ᱫᱟᱢᱚᱜᱼᱟ, ᱟᱨ ᱦᱮᱸ ᱟᱨ ᱵᱟᱫᱽ ᱵᱟᱹᱠᱤ ᱡᱟᱦᱟᱸᱭ ᱵᱚᱲᱚ ᱵᱚᱲᱚ ᱪᱟᱹᱥᱤ ᱩᱝᱠᱩ ᱢᱟ ᱟᱹᱰᱤ ᱞᱟᱦᱟ ᱧᱚᱜ ᱢᱟᱠᱚ ᱦᱳᱲᱳ ᱠᱚᱫᱚ ᱠᱚ ᱟᱠᱷᱨᱤᱧ ᱠᱟᱜᱼᱟ᱾
ᱦᱩᱸ᱾
ᱦᱩᱸᱻ᱾
ᱚ ᱛᱟᱦᱚᱞᱮ ᱟᱯᱮ ᱫᱚ ᱢᱟᱱᱮ ᱚᱠᱟ ᱥᱚᱢᱚᱭ ᱯᱮ ᱫᱟᱞ ᱛᱚᱨᱟ ᱯᱮ ᱟᱹᱠᱷᱨᱤᱧ ᱜᱮᱭᱟ ᱥᱮ ᱯᱚᱨᱮ ᱛᱮᱯᱮ ᱜᱮ ᱢᱟᱱᱮ ᱫᱟᱞ ᱯᱚᱨᱮ ᱯᱮ ᱟᱹᱠᱷᱨᱤᱧᱟ, ᱢᱟᱱᱮ ᱛᱤᱱ ᱫᱤᱱ ᱯᱚᱨᱮ ᱯᱮ ᱟᱹᱠᱷᱨᱤᱧᱟ?
ᱫᱟᱞ ᱛᱚᱨᱟ ᱦᱚᱸᱞᱮ ᱟᱠᱷᱨᱤᱧ ᱜᱮᱭᱟ ᱢᱟᱱᱮ ᱯᱚᱭᱥᱟ ᱠᱚ ᱫᱚᱨᱠᱟᱨᱚᱜ ᱠᱷᱟᱡ ᱟᱨ ᱡᱮᱢᱚᱱ ᱦᱚᱜᱼᱚᱭ ᱱᱤᱛᱚᱜ ᱞᱮ ᱟᱹᱠᱷᱨᱤᱧᱟ ᱦᱚᱸᱜ-ᱚᱭ ᱪᱟᱥᱚᱜ ᱠᱟᱱᱟ ᱱᱤᱛᱚᱜ ᱪᱟᱥ ᱦᱩᱭᱩ ᱠᱟᱱᱟ ᱛᱚ᱾ ᱴᱨᱟᱠᱴᱟᱨ ᱠᱚᱛᱮ ᱟᱨᱦᱚᱸ ᱦᱩᱲᱩ ᱨᱚᱦᱚᱭ ᱠᱚ ᱚᱱᱟ ᱠᱚ ᱛᱚ ᱱᱤᱛᱚᱜ ᱞᱮ ᱟᱠᱷᱨᱤᱧᱟ᱾ ᱟᱨᱦᱚᱸ ᱚᱠᱚᱭ ᱠᱚᱦᱚᱲ ᱛᱚ ᱫᱚ ᱛᱩᱲᱤ ᱠᱚ ᱫᱚᱦᱚ ᱠᱟᱜᱼᱟ᱾ ᱛᱩᱲᱤ ᱚᱱᱮ ᱡᱮᱢᱚᱱ ᱥᱟᱥᱟᱝ ᱛᱩᱲᱤ ᱠᱚ᱾ ᱟᱨᱟᱜ ᱛᱩᱲᱤ ᱠᱚ ᱫᱚᱦᱚᱣ ᱠᱟᱜ ᱠᱚ ᱚᱱᱮ ᱛᱚ ᱥᱟᱥᱟᱝ ᱛᱩᱲᱤ ᱢᱚᱴᱟᱢᱩᱴᱤ ᱟᱴ ᱦᱟᱡᱟᱨ ᱴᱟᱠᱟ ᱠᱩᱭᱱᱴᱟᱞ ᱪᱟᱞᱟᱜ ᱠᱟᱱᱟ ᱥᱟᱥᱟᱝ ᱛᱩᱲᱤ᱾
ᱚ ᱚ᱾
ᱛᱚ ᱚᱠᱚᱭ ᱫᱚ ᱱᱤᱛᱚᱜ ᱠᱚ ᱫᱚᱦᱚᱣ ᱠᱟᱜ-ᱟ ᱟᱨ ᱛᱩᱲᱤ ᱛᱩᱲᱤ ᱨᱟᱠᱟᱵ ᱛᱚᱨᱟ ᱢᱟ ᱫᱟᱢ ᱢᱟ ᱠᱚᱢ ᱜᱮ ᱛᱟᱦᱮᱱ ᱪᱷᱚ ᱦᱟᱡᱟᱨ ᱚᱱᱠᱟ ᱯᱟᱸᱪ ᱦᱟᱡᱟᱨ ᱴᱟᱠᱟ ᱠᱩᱭᱱᱴᱟᱞ ᱛᱟᱦᱮᱱᱟ ᱟᱨ ᱱᱤᱛᱚᱜ ᱫᱚ ᱥᱨᱦᱚ ᱫᱟᱢ ᱧᱚᱜᱚᱜᱼᱟ᱾ ᱟᱴ ᱦᱟᱡᱟᱨ ᱴᱟᱠᱟ, ᱥᱟᱲᱮ ᱟᱴ ᱦᱟᱡᱟᱨ ᱴᱟᱠᱟ ᱦᱚᱸ ᱪᱟᱞᱟᱜ-ᱟ᱾ ᱠᱩᱭᱱᱴᱟᱞ ᱛᱚ ᱱᱤᱛᱚᱜ ᱫᱚ ᱚᱠᱚᱭ ᱠᱚᱫᱚ ᱠᱚ ᱫᱚᱦᱚᱣ ᱠᱟᱜ ᱠᱷᱟᱡ ᱫᱚ ᱱᱩᱠᱩ ᱫᱚ ᱵᱷᱟᱞᱮ ᱠᱚ ᱞᱟᱵᱷ ᱫᱟ᱾
ᱦᱮᱸ ᱦᱮᱸ ᱚ᱾ ᱛᱟᱦᱞᱮ ᱛᱩᱲᱤ ᱛᱩᱲᱤ ᱛᱤᱱᱟᱹᱜ ᱜᱟᱱ ᱯᱮ ᱪᱟᱥᱟ ᱢᱚᱴᱟᱢᱩᱴᱤ?
ᱦᱩᱸ ᱛᱩᱲᱤ ᱫᱚ ᱯᱨᱟᱭ ᱦᱚᱭᱠᱚ ᱪᱟᱥᱟ ᱚᱱᱛᱮ ᱫᱚ ᱢᱟᱱᱮ᱾
ᱚ᱾
ᱡᱚᱛᱚ ᱚᱲᱟᱜ ᱚᱲᱟᱜ ᱢᱟᱱᱮ ᱚᱠᱚᱭ ᱠᱚ ᱠᱷᱮᱛ ᱦᱮᱱᱟᱜ ᱛᱟᱠᱚᱣᱟ ᱡᱚᱛᱚ ᱦᱚᱲᱜᱮ ᱟᱨ ᱚᱠᱚᱭ ᱫᱚ ᱵᱟᱠᱚ ᱪᱟᱥ ᱫᱟᱲᱮᱭᱟᱜ ᱦᱚᱸ ᱩᱱᱠᱩ ᱦᱚᱸ ᱮᱴᱟᱜ ᱦᱚᱲ ᱠᱚ ᱮᱢᱟᱣᱟᱣ ᱠᱚᱣᱟ ᱩᱱᱠᱩ ᱠᱚ ᱪᱟᱥᱟ᱾
ᱦᱚᱸ ᱚᱸ ᱚ᱾ ᱚ ᱛᱟᱦᱚᱞᱮ ᱟᱯᱮ ᱥᱮᱫ ᱜᱚᱝᱠᱮ ᱢᱟᱱᱮ ᱵᱮᱥᱤᱨ ᱵᱷᱟᱜᱽ ᱚᱱᱟ ᱦᱟᱥᱟ ᱠᱚ ᱛᱟᱦᱞᱮ ᱞᱤᱡ ᱛᱮ ᱵᱮᱥᱤ ᱠᱚ ᱮᱢᱟᱠᱚ ᱥᱮ ᱮ ᱱᱤᱡᱮ ᱱᱤᱡᱮ ᱠᱚ ᱪᱟᱥᱟ ᱪᱮᱫᱠᱟ ᱞᱮᱠᱟ?
ᱱᱤᱡᱮ ᱱᱤᱡᱮ ᱜᱮᱠᱚ ᱪᱟᱥᱟ ᱢᱟᱱᱮ ᱟᱨ ᱚᱠᱚᱭ ᱵᱟᱭ ᱪᱟᱥ ᱠᱷᱟᱡ ᱫᱚ ᱡᱮᱢᱚᱱ ᱚᱠᱚᱭ ᱪᱚᱭ ᱟᱛᱳ ᱨᱮᱱ ᱦᱚᱲᱮ ᱮᱢᱟᱫᱮᱭᱟ ᱛᱚ ᱩᱱᱤ ᱚᱸᱰᱮ ᱩᱱᱤ ᱮᱢᱟᱣᱟᱭᱟᱭ ᱡᱮ ᱟᱢ ᱢᱟᱪᱷᱟᱣ ᱚᱱᱠᱟ ᱠᱚ ᱜᱟᱞᱢᱟᱨᱟᱣ ᱟᱠᱚ ᱡᱮ
ᱦᱮᱸ ᱦᱮᱸ᱾
ᱠᱟ ᱪᱚ ᱚᱱᱠᱟ ᱮᱸ ᱢᱟᱱᱮ ᱢᱤᱫ ᱵᱤᱜᱷᱟᱹ ᱨᱮ ᱟᱢ ᱚᱱᱠᱟ ᱛᱤᱨᱤᱥ ᱠᱤᱞᱳ ᱥᱮ ᱚᱱᱠᱟ ᱵᱤᱥ ᱠᱮᱡᱤ ᱪᱮᱫ ᱞᱮᱠᱟ ᱪᱚ ᱚᱱᱠᱟ ᱤᱢᱟᱹᱧ ᱢᱮ᱾
ᱦᱮᱸ ᱦᱮᱸ ᱚ ᱚ᱾
ᱠᱟᱫᱚ ᱚᱱᱠᱟ ᱠᱩᱲᱤ ᱠᱤᱞᱳ ᱜᱮ ᱚᱱᱠᱟᱜᱮ᱾
ᱦᱩᱸ ᱦᱩᱸ ᱚ᱾
ᱟᱨ ᱵᱤᱜᱷᱟᱹ ᱨᱮ ᱢᱚᱴᱟᱢᱩᱴᱤ ᱠᱩᱭᱱᱴᱟᱞ ᱳᱭ ᱢᱤᱫ ᱠᱩᱭᱱᱴᱟᱞ ᱥᱮ ᱰᱮᱲ ᱠᱩᱭᱱᱴᱟᱞ ᱮᱱᱠᱟ ᱦᱩᱭᱩᱜᱼᱟ ᱛᱩ ᱫᱟᱜ ᱞᱮᱠᱷᱟᱡ ᱫᱟᱜ-ᱟᱜ ᱠᱷᱟᱡ ᱫᱚ ᱵᱚᱞᱮ ᱢᱚᱴᱟ ᱧᱚᱜ ᱫᱟᱱᱟ ᱫᱟᱱᱟ ᱦᱩᱭᱩᱜᱼᱟ ᱛᱷᱚᱲᱟ᱾
ᱦᱩᱸ ᱦᱩᱸ ᱦᱩᱸ᱾
ᱢᱚᱴᱟ ᱧᱚᱜ ᱦᱩᱭᱩᱜᱼᱟ ᱛᱩᱲᱤ ᱠᱚ ᱟᱨ ᱵᱟᱠᱷᱟᱱ ᱫᱚ ᱢᱤᱫ ᱠᱟᱹᱴᱤᱡ ᱧᱚᱜ ᱜᱮ ᱫᱟᱱᱟ-ᱟ᱾
ᱦᱩᱸ ᱦᱩᱸ ᱚ᱾ ᱛᱟᱦᱚᱞᱮ ᱢᱳᱴᱟᱢᱩᱴᱤ ᱜᱚᱢᱠᱮ ᱟᱯᱮ ᱦᱮᱸ ᱞᱟᱹᱭ ᱵᱤᱱ? ᱦᱮᱸ ᱢᱮᱱᱫᱟᱞᱤᱧ ᱢᱟᱱᱮ ᱪᱟᱥᱼᱵᱟᱥ ᱛᱚ ᱫᱚᱢ ᱵᱷᱟᱜᱮ ᱜᱮ ᱦᱩᱭᱩᱜᱼᱟ ᱟᱯᱮ ᱥᱮᱫ ᱫᱚ ᱵᱟᱝ?
ᱦᱳᱭ ᱦᱩᱭᱩᱜ ᱜᱮᱭᱟ ᱵᱷᱟᱹᱞᱤ ᱜᱮ᱾
ᱚ᱾
ᱟᱨ ᱟᱞᱮ ᱡᱮᱴᱟ ᱟᱞᱮ ᱱᱚᱛᱮ ᱟᱨᱦᱚ ᱚᱱᱟ ᱰᱩᱵᱟᱹ ᱠᱚ ᱢᱮᱛᱟᱜ ᱠᱟᱱ ᱰᱩᱵᱟᱹ ᱡᱮᱢᱚᱱ
ᱦᱩᱸ᱾
ᱰᱩᱵᱟᱹ ᱫᱚ ᱡᱮᱢᱚᱱ ᱟᱞᱮ ᱫᱚ ᱛᱷᱚᱲᱟ ᱜᱟᱱ ᱟᱞᱮ ᱠᱷᱚᱱ ᱛᱷᱚᱲᱟ ᱞᱟᱛᱟᱨ ᱧᱚᱜ ᱜᱮᱭᱟ ᱚᱱᱟ᱾ ᱯᱟᱹ ᱡᱟᱜᱟ ᱫᱚ ᱟᱫᱚ ᱚᱱᱟ ᱠᱚ ᱚᱱᱛᱮ ᱥᱟᱺᱜᱤᱧ ᱧᱚᱜ ᱜᱮᱭᱟ ᱟᱫᱚ ᱚᱱᱟ ᱠᱚ ᱡᱟᱭᱜᱟ ᱨᱮᱫᱚ ᱫᱟᱜᱼᱼ ᱟᱫᱚ ᱱᱤᱛ ᱫᱚ ᱵᱟᱠᱚ ᱪᱟᱥᱟ ᱱᱤᱛᱚᱜ ᱫᱚ ᱠᱷᱟᱹᱞᱤ ᱱᱤᱛᱚᱜ ᱫᱚ ᱫᱟᱜ ᱛᱮ ᱯᱮᱨᱮᱡ ᱟᱠᱟᱱᱟ ᱱᱤᱛᱚᱜ ᱫᱚ᱾ ᱯᱩᱨᱟᱹ ᱜᱮ ᱰᱩᱵᱟᱹᱣ ᱟᱠᱟᱱᱟ ᱱᱤᱛᱚᱜ ᱫᱚ ᱚᱱᱟ ᱠᱚᱨᱮ ᱫᱚ ᱛᱚ ᱚᱱᱟ ᱫᱟᱜ ᱠᱚ ᱟᱸᱡᱮᱫᱚᱜᱼᱟ ᱟᱨ ᱩᱱ ᱡᱚᱠᱷᱟᱭ ᱫᱚᱼᱼ ᱠᱩ ᱚᱱᱟ ᱚᱱᱛᱮ ᱰᱤᱥᱮᱢᱵᱚᱨ ᱥᱮ᱾ ᱦᱩᱸ ᱪᱮᱫ ᱠᱦᱩᱵ ᱪᱟᱥ ᱠᱚ ᱵᱷᱤᱲᱟᱹᱣᱮᱱ ᱩᱱᱡᱚᱠᱷᱟᱱ ᱫᱟᱜ ᱠᱚ ᱟᱸᱡᱮᱫ ᱪᱟᱵᱟᱜᱼᱟ ᱟᱫᱚᱼᱼ ᱚᱱᱛᱮ ᱫᱚ ᱟᱭᱢᱟ ᱨᱚᱠᱚᱢ ᱦᱩᱲᱩ ᱠᱚ ᱪᱟᱥᱟ ᱚᱱᱮ ᱢᱤᱫᱴᱮᱱ ᱦᱩᱲᱩ ᱫᱚ ᱦᱮᱱᱟᱜᱼᱟ ᱪᱚᱞᱞᱤᱥ ᱪᱳᱨᱟᱱᱳᱵᱵᱳᱭ᱾ ᱛᱟᱨᱯᱚᱨ ᱦᱮᱱᱟᱜ-ᱟ ᱡᱤᱨᱟᱠᱟᱴᱷᱮ ᱠᱚ ᱢᱮᱛᱟᱜᱼᱟ ᱟᱨᱦᱚᱸᱠᱚ ᱛᱟᱢᱩᱠ ᱰᱟᱞ ᱱᱚᱣᱟ ᱠᱚ ᱦᱩᱲᱩᱼᱼ ᱠᱚ ᱢᱮᱛᱟᱜᱼᱟ ᱛᱚ ᱚᱱᱮ ᱚᱱᱟ ᱡᱮᱢᱚᱱᱼᱼ ᱦᱳᱭ ᱚᱱᱟ ᱡᱤᱨᱟᱠᱟᱴᱤ ᱦᱩᱲᱩ ᱚᱱᱟᱼᱼ ᱠᱚᱫᱚ ᱡᱚᱢ ᱨᱮᱦᱚᱸ ᱢᱚᱡᱽ ᱜᱮᱭᱟ, ᱟᱨ ᱢᱤᱦᱤᱼᱢᱤᱦᱤ ᱜᱮᱭᱟ ᱪᱟᱣᱞᱮ᱾ ᱡᱮᱞᱤᱧ ᱧᱚᱜ ᱜᱮᱭᱟ ᱟᱹᱰᱤ ᱢᱚᱸᱡᱽ ᱚᱱᱟ ᱠᱚ ᱡᱚᱢ ᱠᱚᱦᱚᱸ ᱢᱟᱱᱮ ᱢᱟᱱᱮ ᱟᱹᱰᱤ ᱢᱚᱡᱽ᱾ ᱢᱟᱱᱮ ᱫᱟᱹᱜ ᱚᱱᱮ ᱡᱤᱞ ᱠᱚ ᱥᱚᱸᱜᱮ ᱫᱚ ᱦᱳᱭ ᱵᱷᱟᱞᱮ ᱜᱮ ᱵᱩᱡᱷᱟᱹᱜᱼᱟ᱾
ᱦᱩᱸ ᱦᱩᱸ ᱦᱩᱸ ᱚ᱾
ᱴᱷᱤᱜᱮᱭᱟ ᱚᱱᱮ ᱢᱩᱠᱰᱟᱞᱼᱼ
ᱚᱻ᱾
ᱚᱱᱠᱟ ᱵᱟᱭᱤᱥ ᱚᱱᱠᱟ ᱢᱚᱱ ᱪᱟᱞᱟᱣᱱᱟ ᱟᱨᱮᱭᱟᱜ ᱫᱚ᱾ ᱟᱨ ᱡᱤᱨᱟᱠᱟᱴᱷᱤ ᱦᱩᱲᱩ ᱫᱚ ᱚᱱᱟ ᱫᱚ ᱦᱟᱡᱟᱨ ᱴᱟᱠᱟ ᱵᱟᱨᱚᱥᱚ ᱴᱟᱠᱟ ᱢᱚᱱ ᱪᱟᱞᱟᱜᱼᱟ᱾ ᱟᱨ ᱟᱱᱮᱼᱼ ᱪᱚᱞᱞᱤᱥ ᱪᱚᱨᱟᱱᱚᱵᱵᱳᱭ ᱨᱮᱱᱟᱜ ᱦᱩᱲᱩ ᱫᱚ ᱢᱚᱴᱟ ᱧᱚᱜ ᱜᱮᱭᱟ ᱚᱱᱟ ᱫᱚ᱾ ᱟᱨ ᱫᱟᱠᱟ ᱦᱚᱸ ᱢᱚᱴᱟ ᱢᱚᱴᱟ ᱜᱮᱭᱟ ᱟᱫᱚ ᱚᱱᱟ ᱫᱚ ᱫᱟᱢ ᱨᱮ ᱠᱚᱢ ᱧᱚᱜ ᱜᱮᱭᱟ ᱟᱴᱥᱚ ᱴᱟᱠᱟ᱾ ᱥᱟᱲᱮ ᱥᱟᱛᱥᱚ ᱴᱟᱠᱟ ᱢᱚᱱ᱾ ᱟᱨ ᱚᱱᱟ ᱠᱚ ᱡᱟᱭᱜᱟ ᱨᱮᱫᱚ ᱦᱩᱲᱩ ᱫᱚᱼᱼ ᱟᱸᱰᱤ ᱱᱟᱞᱟ ᱜᱮᱭᱟ ᱚᱱᱛᱮ ᱫᱚ ᱛᱟᱦᱟᱨ ᱧᱚᱜ ᱡᱟᱭᱜᱟ ᱠᱟᱱᱟ ᱞᱟᱛᱟᱨ ᱜᱮᱭᱟ ᱫᱟᱜ ᱦᱚᱸ ᱛᱟᱦᱮᱱᱟ ᱦᱚᱜ-ᱚᱭ ᱱᱤᱛᱚᱝ ᱛᱟᱦᱮᱸᱭᱮᱱᱟ ᱫᱟᱜ᱾
ᱦᱩᱸᱦᱩᱸ
ᱮᱠᱫᱚᱢ ᱦᱟᱱᱛᱮ ᱟᱱᱡᱮᱫᱚᱜᱼᱟ ᱰᱤᱥᱮᱢᱵᱚᱨ ᱥᱮᱫ᱾
ᱮᱸ ᱢᱟᱱᱮ ᱪᱟᱥ ᱤᱫᱤ ᱠᱟᱛᱮᱜ ᱫᱚ ᱠᱷᱩᱵ ᱵᱷᱟᱜᱤ ᱜᱮ ᱦᱩᱭᱩᱜ ᱛᱟᱯᱮᱼᱼ ᱯᱮᱭᱟᱜ ᱚᱱᱟ ᱠᱳᱱᱳ ᱚᱥᱩᱵᱤᱫᱷᱟ ᱫᱚ ᱵᱟᱹᱱᱩᱜᱼᱟ ᱦᱮᱸ ᱥᱮ ᱵᱟᱝ ᱚ-ᱚ ᱦᱮᱸ ᱟᱞᱮᱥᱮᱫ ᱦᱚᱸ ᱜᱚᱢᱠᱮ ᱚᱱᱠᱟ ᱜᱮ ᱪᱟᱥ ᱫᱚ ᱢᱮᱱᱫᱟᱞᱤᱧ ᱟᱞᱮ ᱥᱮᱫ ᱦᱚᱸ ᱚᱱᱠᱟ ᱜᱚᱢᱠᱮ ᱪᱟᱥ ᱫᱚ ᱠᱟᱹᱴᱤᱡ ᱥᱚᱢᱚᱥᱥᱟ ᱜᱮᱭᱟ ᱚᱸᱰᱮᱼᱼ ᱟᱞᱮ ᱫᱚ ᱵᱤᱨ ᱫᱤᱥᱚᱢ ᱜᱮᱞᱮ ᱯᱟᱲᱟᱜᱼᱟ ᱛᱟᱦᱚᱞᱮᱼᱼ ᱥᱮᱨᱢᱟ ᱡᱟᱹᱲᱤ ᱵᱟᱝᱠᱷᱟᱱ ᱫᱚ ᱪᱟᱥ ᱫᱚ ᱚᱱᱠᱟ ᱞᱮᱠᱟ ᱫᱚ ᱵᱟᱝ ᱦᱩᱭᱩᱜᱼᱟ᱾
ᱚ ᱟᱞᱮ ᱫᱚ ᱱᱚᱛᱮ ᱫᱚ ᱜᱚᱴᱟᱜᱤ ᱢᱟᱱᱮ ᱦᱚᱜ-ᱚᱭ ᱪᱟᱥᱚᱜ ᱡᱟᱭᱜᱟ ᱢᱟᱱᱮ ᱵᱟᱹᱫ- ᱵᱟᱹᱭᱦᱟᱹᱲ ᱜᱚᱴᱟ ᱜᱮ ᱱᱚᱛᱮ ᱫᱚ ᱚᱱᱮ ᱚᱱᱠᱟᱼᱼ ᱢᱟᱱᱮ ᱵᱤᱨ ᱠᱚᱫᱚ ᱥᱮ ᱡᱟᱦᱟᱱᱟᱜ ᱵᱩᱨᱩ ᱠᱚᱫᱚ ᱵᱟᱹᱱᱩᱜᱼᱟ ᱚᱱᱛᱮ ᱫᱚ᱾ ᱜᱚᱴᱟ ᱜᱮ ᱦᱟᱥᱟ ᱟᱨ ᱦᱟᱥᱟ ᱚᱱᱛᱮᱼᱼ ᱫᱚ ᱟᱞᱮ ᱫᱚ ᱵᱟᱹᱞᱠᱟᱹ ᱦᱟᱥᱟ ᱡᱚᱛᱟ ᱠᱚ ᱢᱮᱛᱟᱜ ᱠᱟᱱ᱾ ᱯᱩᱸᱰ ᱯᱩᱸᱰ ᱧᱚᱜ ᱛᱟᱦᱮᱱ ᱢᱮᱱᱟᱜᱼᱟ ᱡᱟᱭᱜᱟ ᱡᱟᱭᱜᱟ ᱫᱚ ᱦᱟᱥ ᱟᱨᱦᱚᱸ ᱦᱮᱸᱫᱮ ᱧᱚᱜ ᱜᱮᱭᱟ᱾ ᱞᱟᱛᱟᱨ ᱧᱚᱜ ᱡᱟᱭᱜᱟ ᱫᱚ ᱢᱟᱱᱮ ᱡᱟᱭᱜᱟ ᱫᱚ ᱵᱟᱝ ᱥᱚᱢᱟᱱᱟ ᱪᱮᱛᱟᱱ ᱞᱟᱛᱟᱨ ᱧᱚᱜ ᱜᱮᱭᱟ᱾
ᱡᱟᱭᱜᱟ ᱫᱚ ᱦᱮᱸᱫᱮ ᱧᱚᱜ ᱜᱮᱭᱟ ᱚᱱᱟ ᱠᱚᱫᱚ, ᱚᱱᱟ ᱠᱚ ‌ᱡᱟᱜᱟ ᱫᱚ ᱦᱟᱥᱼ ᱥᱟ ᱤᱭᱟᱹ ᱢᱟᱱᱮ ᱦᱟᱥᱟ ᱦᱮᱸᱫᱮ ᱧᱚᱜ ᱜᱮᱛᱮ ᱢᱚᱸᱡᱽ ᱧᱚᱜ ᱦᱩᱲᱩ ᱦᱩᱭᱩᱜ-ᱟ, ᱟᱨ ᱪᱮᱛᱟᱱ ᱧᱚᱜ ᱫᱚ ᱦᱩᱲᱩ ᱛᱷᱚᱲᱟ ᱜᱟᱱ ᱦᱩᱭᱩᱜ-ᱟ᱾ ᱠᱤᱱᱛᱩ ᱟᱨᱦᱚ ᱴᱟᱱᱟᱭ ᱫᱟᱜ ᱞᱮᱠᱷᱟᱡ ᱫᱚ ᱢᱟᱱᱮ ᱦᱩᱲᱩ ᱫᱚ ᱟᱨᱦᱚ ᱰᱟᱸᱜᱟ ᱧᱚᱜ ᱨᱮᱜᱤ ᱢᱚᱸᱡᱽ ᱫᱚ ᱦᱩᱭᱩᱜ-ᱟ, ᱟᱨ ᱟᱨ ᱞᱟᱛᱟᱨ ᱨᱮᱭᱟᱜ ᱦᱩᱲᱩ ᱫᱚ ᱚᱱᱛᱮ ᱫᱚ ᱢᱟᱱᱮ ᱫᱟᱜ ᱛᱮᱭ ᱰᱷᱟᱥᱟᱣ ᱜᱚᱡ ᱪᱟᱵᱟᱜ-ᱟ᱾
ᱦᱩᱸ ᱦᱩᱸ ᱚ ᱛᱟᱦᱚᱞᱮ ᱡᱚᱛᱚ ᱛᱮᱜᱮ ᱢᱚᱴᱟᱼᱢᱩᱴᱤ ᱟᱹᱰᱤ ᱢᱚᱡᱽ ᱜᱮᱭᱟ ᱦᱳᱭ ᱥᱮ᱾ ᱛᱚ ᱡᱟᱭᱜᱟ ᱠᱚᱫᱚ ᱟᱯᱮ ᱥᱮᱫ ᱫᱚ ᱦᱚᱸ᱾
ᱦᱚᱭ ᱟᱫᱚ ᱫᱟᱜ ᱜᱤ ᱫᱟᱜ ᱡᱩᱫᱤ ᱴᱟᱹᱭᱤᱢ ᱢᱚᱛᱚ ᱫᱟᱜ ᱞᱮᱠᱷᱟᱡ ᱫᱚ ᱢᱟᱱᱮ ᱡᱚᱢ ᱠᱚᱨᱮ ᱚᱥᱼ ᱥᱩᱵᱤᱫᱟ ᱫᱚ ᱵᱟᱝ ᱦᱩᱭᱩᱜ-ᱟ, ᱢᱟᱱᱮ ᱢᱤᱫ ᱵᱚᱪᱷᱚᱨ ᱞᱮ ᱪᱟᱥ ᱞᱮᱠᱷᱟᱡ ᱵᱟᱥᱮᱜ ᱳᱭᱼᱼ ᱫᱩ ᱵᱚᱪᱷᱚᱨ ᱞᱮ ᱡᱚᱢᱼᱟ, ᱵᱟᱞᱮ ᱟᱹᱠᱷᱨᱤᱧ ᱵᱟᱲᱟ ᱞᱮᱠᱷᱟᱜ ᱦᱩᱲᱩ ᱠᱚ ᱢᱤᱜ ᱵᱚᱪᱷᱚᱨ ᱨᱮ᱾ ᱢᱟᱱᱮ ᱱᱚᱜᱼᱚᱭ ᱞᱟᱦᱟ ᱵᱚᱪᱷᱚᱨ ᱞᱮ ᱪᱟᱥ ᱠᱟᱜ ᱦᱚᱸᱜ-ᱚᱸᱭ ᱦᱩᱲᱩ ᱠᱩ‌ ᱦᱮᱱᱟᱜ ᱜᱮᱭᱟ ᱧᱤᱛᱚᱝ ᱵᱟᱞᱮᱼᱼ ᱟᱹᱠᱷᱨᱤᱧ ᱪᱟᱵᱟᱣ ‌ᱠᱟᱜ-ᱟ ᱟᱹᱷᱨᱤᱧ ᱦᱚᱸ ᱦᱮᱸᱱᱟᱜ ᱜᱮᱭᱟ, ᱱᱤᱭᱟᱹ ᱦᱚᱸ ᱟᱨ ᱱᱤᱭᱟᱹ ᱵᱟᱞᱮ ᱟᱹᱠᱷᱨᱤᱧ ᱞᱮᱠᱷᱟᱡ ᱦᱟᱱᱟ ᱴᱟᱜ ᱵᱚᱪᱷᱚᱨ ᱦᱚᱸᱞᱮ ᱡᱚᱢ ᱠᱩᱞᱟᱹᱣᱟ᱾ ᱦᱩᱸᱦ, ᱟᱨ ᱚᱠᱚᱭ ᱰᱷᱮᱨ ᱧᱚᱜ ᱠᱷᱮᱛ ᱛᱟᱦᱮᱸᱱ ᱦᱚᱲ ᱢᱟ ᱩᱝᱠᱩ ᱢᱟ ᱟᱨ ᱦᱚᱸ ᱚᱼᱼ ᱛᱮᱜ ᱫᱚᱥ ᱵᱟᱨᱚ ᱵᱤᱜᱷᱟᱹ ᱥᱮ ᱦᱟᱱᱛᱮ ᱪᱮᱛᱟᱱ ᱠᱩᱲᱤ ᱛᱤᱨᱤᱥ ᱵᱤᱜᱷᱟᱹ ᱩᱝᱠᱩ ᱫᱚ ᱟᱨ ᱦᱚᱸᱼᱼ ᱛᱤᱱᱟᱹᱜ ᱜᱟᱱ ᱦᱚᱸᱲ ᱠᱚ ᱡᱚᱢᱟ ᱩᱝᱠᱩ ᱫᱚ ᱡᱚᱛᱚ ᱠᱚ ᱟᱹᱠᱷᱨᱤᱧᱟ᱾ ᱟᱨ ᱦᱩᱲᱩ ᱦᱚᱸ ᱢᱚᱴᱟᱼᱢᱩᱴᱤ ᱦᱩᱭᱩᱜ ᱜᱮᱭᱟ, ᱟᱴᱷᱨᱚ ᱦᱟᱹᱵᱤᱡ ᱚᱝᱠᱟ ᱫᱚ ᱯᱚᱸᱫᱽᱨᱚ ᱢᱚᱱ ᱠᱟᱛᱮ ᱵᱤᱜᱷᱟᱹ ᱨᱮ᱾
ᱦᱮᱸ ᱦᱮᱸ ᱟᱣᱚ ᱦᱮᱸ ᱜᱚᱝᱠᱮ ᱟᱫᱚ ᱟᱹᱞᱤᱧ ᱟᱹᱞᱤᱧ ᱠᱟᱹᱴᱤᱡᱼᱼ ᱦᱮᱸ ᱦᱮᱸ ᱟᱹᱞᱤᱧ ᱞᱤᱧ ᱞᱟᱹᱭ ᱮᱫᱟ ᱡᱟᱦᱮᱞᱮᱼᱼ ᱩᱸᱻ ᱢᱳᱴᱟᱼᱢᱩᱴᱤ ᱤᱭᱟᱹ ᱛᱮᱫᱚ ᱵᱷᱟᱜᱮ ᱜᱮ ᱦᱳᱭᱳᱜ-ᱟ, ᱦᱩᱭ ᱫᱚ ᱡᱷᱚᱛᱚ ᱜᱮ, ᱦᱮᱸ᱾ ᱟ ᱪᱟᱥᱼᱵᱟᱥ ᱠᱚᱫᱚ ᱦᱚᱸᱜᱻᱚᱸ᱾ ᱛᱟᱦᱚᱞᱮ ᱜᱚᱝᱠᱮ ᱱᱤᱭᱟᱹ ᱵᱮᱲᱟ ᱫᱚ ᱱᱤᱝᱠᱟᱹ ᱜᱮ ᱟᱨᱦᱚ ᱜᱟᱯᱟᱞᱢᱟᱨᱟᱣ ᱦᱩᱭᱩᱜ-ᱟ ᱦᱮᱸ᱾
ᱦᱚᱭ ᱴᱷᱤᱠ ᱴᱷᱤᱠ᱾
ᱦᱮᱸ ᱦᱮᱸ᱾